ᱡᱚᱦᱟᱨ ᱜᱮ ᱜᱚᱢᱠᱮ
ᱦᱩᱸ ᱡᱚᱦᱟᱨ ᱜᱮ ᱜᱚᱢᱠᱮ
ᱦᱳᱭ ᱠᱤᱫᱩᱵ ᱠᱚᱵᱤᱱ ᱡᱚᱢ ᱵᱟᱲᱟ ᱠᱮᱜᱼᱟ ᱥᱮ ᱟᱹᱣᱨᱤ
ᱡᱚᱢ ᱠᱮᱫᱟᱞᱤᱧ ᱟᱵᱤᱱ ᱫᱚ ᱵᱤᱱ ᱡᱚᱢ ᱠᱮᱫᱟ ᱥᱮ ᱵᱟᱝ ᱜᱚᱢᱠᱮ
ᱦᱮᱸ ᱦᱚᱸᱜ-ᱚᱭ ᱜᱮ ᱠᱟᱹᱴᱤᱡ ᱡᱚᱢ ᱵᱟᱲᱟ ᱠᱟᱛᱮᱫ ᱜᱮ ᱠᱩᱞᱦᱤ ᱥᱮᱫ ᱞᱤᱧ ᱛᱚᱫ ᱟᱠᱟᱱᱟ ᱛᱟᱞᱦᱮ ᱠᱷᱟᱱ ᱫᱚ
ᱚ
ᱩᱫᱽᱜᱟᱹᱨ ᱠᱟᱱᱟ ᱚᱲᱟᱜ ᱠᱚᱨᱮ ᱦᱚᱸ ᱠᱟᱹᱴᱤᱡ
ᱦᱚᱸ
ᱱᱚᱛᱮ ᱨᱮ ᱠᱩᱞᱦᱤ ᱜᱮᱨᱟᱹ ᱠᱚ ᱛᱩᱫ ᱞᱮᱱᱟ ᱠᱚᱲᱟ ᱜᱤᱫᱽᱨᱟᱹ ᱠᱚ ᱢᱤᱫᱴᱤᱡ ᱟᱫᱚ ᱵᱤᱧ ᱠᱚ ᱧᱟᱢ ᱠᱮᱫᱮᱭᱟ ᱛᱟᱦᱞᱮ ᱩᱱᱤ ᱜᱮᱞᱮ ᱜᱚᱡ ᱵᱟᱲᱟ ᱠᱮᱫᱮᱭᱟ
ᱚ ᱪᱤᱞᱤ ᱵᱤᱧ ᱠᱟᱱᱟᱭ ᱜᱚᱢ
ᱵᱤᱧᱮ ᱛᱟᱦᱮᱸ ᱞᱮᱱᱟ ᱱᱩᱭ ᱜᱟᱸᱰᱮᱛ ᱵᱤᱧ ᱜᱮ ᱟᱹᱰᱤ ᱞᱟᱹᱴᱩ ᱜᱮᱭ ᱛᱟᱦᱮᱸ ᱞᱮᱱᱟ
ᱚ
ᱩᱫᱽᱜᱟᱹᱨ ᱜᱚᱨᱚᱢ ᱠᱟᱱᱟ ᱥᱮ ᱰᱷᱮᱨ ᱜᱮ
ᱦᱩᱸ
ᱦᱚᱞᱟ ᱵᱟᱨ-ᱯᱮ ᱫᱤᱱ ᱞᱟᱦᱟ ᱢᱟᱪᱚ ᱞᱟᱜᱟᱛᱟᱲᱮ ᱫᱟᱜ‌ᱠᱮᱫ ᱢᱤᱫ ᱞᱮᱛᱟᱲ ᱜᱮ ᱛᱟᱦᱞᱮ ᱠᱷᱟᱡ ᱫᱚ ᱛᱤᱦᱤᱧ ᱜᱟᱯᱟ ᱜᱟᱯᱟ ᱫᱚ ᱛᱤᱦᱤᱧ ᱫᱚ ᱠᱟᱹᱡ ᱥᱤᱛᱩᱝ ᱧᱚᱜ ᱠᱮᱫᱟᱭ ᱛᱟᱦᱣᱞᱮ ᱠᱷᱟᱱ ᱫᱚ ᱚᱱᱟ ᱥᱤᱛᱩᱝ ᱛᱮᱜᱮ ᱛᱩᱫ ᱞᱮᱱᱟᱭ ᱡᱟᱹᱱᱤᱡ ᱠᱷᱟᱱ ᱩᱫᱽᱜᱟᱹᱨ ᱜᱚᱨᱚᱢ ᱛᱮ ᱚᱛ ᱠᱚᱦᱚᱸ ᱞᱚᱞᱚᱜ ᱠᱟᱱᱟ ᱥᱮ ᱜᱚᱱᱴᱷᱟᱹᱱᱤ ᱥᱤᱛᱩᱝ ᱫᱟᱭ ᱛᱟᱦᱮᱞᱮ ᱪᱮᱫ ᱠᱚ ᱪᱤᱠᱟ ᱵᱟᱲᱟ ᱦᱩᱭᱩᱜ ᱠᱟᱱᱟ
ᱚ ᱜᱚᱢᱠᱮ ᱱᱤᱭᱟᱹ ᱠᱤᱫᱩᱜ ᱡᱚᱢᱟᱜ ᱠᱚ ᱡᱚᱢ ᱠᱟᱛᱮ ᱫᱩᱲᱩᱵ ᱟᱠᱟᱱᱟ ᱪᱷᱟᱛ ᱥᱮᱫ ᱨᱮ
ᱦᱮᱸ ᱦᱮᱸ ᱦᱚᱭ ᱡᱚᱢ ᱦᱮᱸ ᱪᱮᱫ
ᱦᱮᱸ ᱩᱫᱜᱟᱹᱨ ᱦᱚᱸ ᱩᱫᱜᱟᱹᱨ ᱠᱟᱱᱟ ᱨᱮᱭᱟᱲ ᱦᱚᱸ ᱨᱮᱭᱟᱲ ᱠᱟᱱᱟ ᱛᱮ ᱪᱮᱫ ᱞᱤᱧ ᱪᱤᱠᱟᱹᱭᱟ ᱜᱟᱢᱠᱮ
ᱦᱳᱭ ᱦᱳᱭ ᱟᱫᱚ ᱜᱚᱝᱠᱮ ᱪᱟᱥ ᱠᱚᱫᱚ ᱛᱤᱱ ᱥᱟᱹᱜᱤᱧ ᱠᱮᱫᱟ ᱵᱤᱱ
ᱦᱮᱸ
ᱪᱟᱥ ᱠᱚᱫᱚ ᱛᱤᱱ ᱥᱟᱹᱜᱤᱧ ᱦᱩᱲᱩ ᱨᱚᱦᱚᱭ ᱠᱚ
ᱪᱟᱥ ᱠᱚᱫᱚ ᱜᱚᱢᱠᱮ ᱦᱚᱭ ᱛᱚ ᱛᱩᱜ ᱢᱟᱱᱮ ᱚᱱᱠᱟ ᱫᱟᱜ ᱡᱟᱹᱲᱤ ᱦᱚᱸ ᱵᱷᱟᱹᱜᱤ ᱴᱷᱤᱠ ᱵᱟᱝ ᱦᱩᱭᱩᱜ ᱠᱟᱱᱟ ᱟᱫᱚ ᱜᱚᱝᱠᱮ ᱦᱚᱜᱚᱭ ᱛᱚ ᱱᱟᱦᱮᱞ ᱠᱚᱠᱚ ᱟᱬᱜᱩ ᱟᱠᱟᱫᱟ ᱟᱲᱮ ᱡᱷᱩᱲᱟᱹ ᱠᱚ ᱦᱩᱭᱩᱜ ᱠᱟᱱᱟ
ᱦᱳᱭ ᱦᱳᱭ ᱱᱚᱛᱮ ᱫᱚ ᱟᱹᱣᱨᱤᱜᱼᱟ ᱮᱤᱱᱠᱟ ᱫᱚ ᱫᱟᱜ ᱡᱟᱹᱲᱤ ᱟᱥᱛᱮ ᱜᱮᱛᱚ ᱱᱚᱛᱮ ᱦᱚᱸ ᱨᱚᱦᱚᱭᱚᱜᱼᱟ ᱛᱟᱦᱚᱞᱮ ᱠᱷᱟᱱ ᱫᱚ
ᱱᱚᱣᱟ ᱯᱟᱲᱟᱜ ᱦᱩᱭᱩᱜ ᱠᱟᱱᱟ ᱮᱠᱷᱚᱱ ᱫᱚ ᱡᱟᱵᱚᱴ ᱫᱚ ᱟᱹᱣᱨᱤ ᱦᱩᱭᱩᱜᱼᱟ ᱟᱨ ᱱᱟᱥᱮᱜ ᱛᱷᱚᱲᱟ ᱫᱟᱜ ᱞᱮᱠᱷᱟᱡ ᱜᱮ ᱦᱟᱸᱜ ᱠᱟᱹᱢᱤᱨᱮ ᱦᱟᱸᱜ ᱪᱷᱩᱴᱟᱹᱣ ᱦᱩᱭᱩᱜᱼᱟ
ᱛᱟᱦᱞᱮ ᱜᱚᱢᱠᱮ ᱚᱱᱛᱮ ᱫᱚ ᱯᱩᱠᱷᱨᱤ ᱫᱚ ᱦᱮᱱᱟᱜ ᱟᱥᱮ ᱵᱟᱝ
ᱦᱚᱭ ᱯᱩᱠᱷᱨᱤ ᱠᱚᱫᱚ ᱦᱮᱱᱟᱜ ᱜᱮᱭᱟ ᱟᱭᱢᱟ ᱜᱮ ᱟᱫᱚ ᱫᱟᱜ ᱠᱚᱦᱚᱸ ᱟᱸᱡᱮᱫ ᱵᱟᱲᱟᱣ ᱟᱠᱟᱱᱟ ᱟᱫᱚ
ᱦᱮᱸ
ᱫᱟᱜ ᱦᱚᱸ ᱚᱱᱠᱟ ᱵᱟᱭ ᱫᱟᱜ ᱞᱮᱫᱟ ᱫᱟᱜ ᱠᱮᱫ ᱨᱮᱦᱚᱭ ᱯᱮᱨᱮᱡ ᱮᱱ ᱞᱮᱠᱟ ᱫᱚ ᱵᱟᱝ ᱵᱩᱡᱷᱟᱹᱣ ᱞᱮᱱᱟ ᱛᱚ
ᱦᱮᱸ ᱜᱚᱝᱠᱮ ᱵᱟᱝ ᱯᱮᱨᱮᱡ ᱞᱮᱱᱠᱷᱟᱡ ᱫᱚ ᱫᱟᱜ ᱯᱩᱠᱷᱨᱤ ᱠᱚᱦᱚ ᱫᱟᱜ ᱫᱚ ᱵᱟᱝ ᱛᱩ ᱦᱚᱪᱚᱣᱟᱜ ᱛᱚ
ᱦᱚᱭ ᱦᱚᱭ
ᱦᱟᱱᱮ ᱜᱟᱢᱠᱮ ᱫᱟᱜ ᱨᱮ ᱦᱟᱹᱠᱩ ᱠᱚ ᱫᱚ ᱵᱤᱱ ᱥᱟᱵᱠᱮᱜ ᱠᱚᱣᱟ ᱥᱮ ᱵᱟᱝ
ᱵᱟᱝᱟ ᱜᱚᱝᱠᱮ ᱱᱚᱣᱟ ᱫᱟᱜ ᱱᱚᱝᱠᱟᱱ ᱫᱟᱜ ᱨᱮᱫᱚ ᱦᱟᱹᱠᱩ ᱠᱚᱦᱚᱸ ᱯᱩᱠᱷᱨᱤ ᱠᱚᱨᱮᱱ ᱦᱚᱸ ᱵᱟᱝᱠᱚ ᱨᱟᱠᱟᱵᱼᱟ ᱥᱮ ᱠᱟᱰᱟ ᱠᱚᱨᱮᱱ ᱦᱚᱸ ᱵᱟᱝᱠᱚ ᱨᱟᱠᱟᱵᱼᱟ
ᱩᱱᱟᱹᱜ ᱫᱚ ᱛᱚ ᱵᱟᱭ ᱫᱟᱜ ᱟᱠᱟᱫᱟ ᱦᱮᱸ ᱱᱚᱝᱠᱟ ᱫᱟᱜᱽ ᱠᱷᱟᱡ ᱫᱚ ᱥᱟᱵ ᱵᱟᱲᱟ ᱦᱩᱭᱩᱜ ᱜᱮᱭᱟ ᱵᱷᱟᱹᱜᱤ ᱜᱮᱞᱮ ᱥᱟᱵ ᱠᱚᱣᱟ ᱴᱚᱨᱚᱰᱟᱝ ᱠᱚᱛᱮ ᱦᱩᱸ ᱵᱷᱟᱫᱚᱨ ᱫᱟᱥᱟᱸᱟᱭ ᱫᱚ ᱵᱷᱟᱜᱤ ᱜᱮ ᱥᱟᱵ ᱦᱩᱭᱩᱜᱼᱟ ᱠᱷᱮᱛ ᱵᱟᱹᱫᱽ ᱠᱚᱨᱮ ᱴᱚᱨᱚᱜᱰᱟᱝ ᱚᱰᱟᱣ ᱦᱩᱭᱩᱜᱼᱟ
ᱦᱮᱸ
ᱚᱱᱛᱮ ᱫᱚ ᱚᱰᱟᱣ ᱯᱮ ᱛᱟᱦᱮᱱᱟ ᱥᱮ ᱵᱟᱝ
ᱪᱮ ᱢᱟᱱᱮ ᱜᱚᱝᱠᱮ ᱵᱟᱹᱞᱤᱧ ᱵᱩᱡ ᱫᱟᱲᱮᱭᱟᱜᱼᱟ
ᱴᱚᱨᱚᱰᱟᱝ ᱜᱚᱢᱠᱮ ᱡᱟᱦᱟᱸ ᱠᱷᱮᱛ ᱠᱚᱨᱮ ᱫᱚ ᱚᱰᱟᱣ ᱫᱚᱠᱚ
ᱦᱮᱸ ᱚᱰᱟᱣ ᱜᱮᱭᱟᱞᱮ ᱜᱚᱢᱠᱮ
ᱟᱵᱤᱱ ᱫᱚ ᱚᱠᱟ ᱥᱮᱱᱤᱡ ᱠᱟᱱᱟᱵᱤᱱ ᱵᱟᱹᱞᱤᱧ ᱵᱩᱡᱽ ᱫᱟᱲᱮᱭᱟᱜ ᱠᱟᱱᱟ ᱴᱚᱨᱚᱰᱟᱝ ᱵᱟᱵᱮᱱ ᱵᱩᱡᱽ ᱫᱟ ᱴᱚᱨᱚᱰᱟᱝ ᱵᱟᱵᱮᱱ ᱵᱩᱡᱽ ᱫᱟᱲᱮᱭᱟᱜ ᱠᱟᱱᱟ ᱪᱮᱫ
ᱚ ᱦᱳᱭ ᱟᱫᱚ ᱴᱚᱨᱰᱟᱝ ᱫᱚ ᱟᱵᱮᱱ ᱫᱚ ᱵᱟᱵᱮᱱ ᱩᱨᱩᱢ ᱜᱮᱭᱟ
ᱦᱟᱱᱮ ᱩᱱᱟᱹᱜ ᱫᱚ ᱵᱟᱹᱞᱤᱧ ᱵᱩᱡᱟ ᱴᱚᱨᱚᱰᱟᱝ ᱫᱚ
ᱦᱳᱭ ᱦᱳᱭ ᱛᱟᱦᱚᱞᱮ ᱚᱱᱛᱮ ᱫᱚ ᱦᱟᱹᱠᱩ ᱥᱟᱵ ᱫᱚ ᱠᱷᱮᱛ ᱠᱚᱨᱮ ᱫᱚ ᱪᱮᱫ ᱞᱮᱠᱟ ᱵᱚᱱ ᱥᱟᱵ ᱠᱚᱣᱟ
ᱛᱤ ᱠᱚᱛᱮ ᱡᱷᱟᱹᱞᱤ ᱠᱟᱛᱮ
ᱦᱳᱭ ᱦᱳᱭ ᱟᱨ ᱱᱚᱝᱠᱟ ᱴᱚᱨᱚᱰᱟᱝ ᱫᱩᱫᱷᱤ ᱱᱟᱹᱲᱤ ᱠᱚᱨᱮᱱᱟᱜ ᱥᱮ ᱢᱟᱜ ᱢᱟᱫ ᱠᱚᱨᱮᱱᱟᱜ ᱦᱚᱸᱠᱚ ᱵᱮᱱᱟᱣ ᱵᱟᱲᱟᱭ ᱜᱮᱭᱟ
ᱦᱮᱸ ᱚᱱᱟ ᱡᱟᱦᱟᱸ ᱪᱮᱫ ᱛᱚ ᱢ ᱪᱮᱫ ᱪᱚᱠᱚ ᱞᱟᱹᱭᱟ ᱢᱟᱨᱟᱝ ᱢᱟᱨᱟᱝ ᱵᱩᱡᱷᱟᱹ
ᱦᱚᱭ ᱦᱚᱭ
ᱪᱩᱲᱤ ᱥᱮ ᱪᱮᱫ ᱠᱚ ᱞᱟᱭᱟ ᱵᱮᱥ
ᱦᱚᱭ ᱦᱚᱭ ᱚᱱᱠᱟ ᱚᱱᱠᱟᱱᱟᱜ ᱠᱟᱱ ᱜᱮᱭᱟ ᱚᱱᱠᱟᱱᱟᱜ ᱡᱤᱱᱤᱥ ᱠᱟᱱ ᱜᱮᱭᱟ ᱫᱚ ᱚᱱᱟ ᱫᱚ ᱱᱚᱛᱮ ᱫᱚ ᱦᱟᱸᱜ ᱟᱞᱮ ᱫᱚ ᱦᱟᱸᱜ ᱞᱮ ᱢᱮᱛᱟᱜᱼᱟ ᱴᱚᱨᱚᱰᱟᱝ
ᱦᱚᱜ ᱵᱟᱝ
ᱱᱚᱣᱟ ᱫᱚ ᱠᱷᱮᱛ ᱟᱲᱮ ᱞᱟᱛᱟᱨ ᱨᱮ ᱡᱟᱦᱟᱸ ᱫᱚ ᱚᱰᱟᱣ ᱜᱟᱱᱚᱜ ᱫᱚ ᱱᱚᱣᱟ ᱢᱤᱫᱴᱮᱡ ᱥᱤᱭᱟᱹᱲᱟ ᱦᱮᱱᱟᱜ ᱥᱤᱭᱟᱹᱲᱟ ᱛᱟᱦᱮᱱᱟ ᱢᱤᱫ ᱨᱚᱠᱚᱢ ᱚᱱᱟ ᱦᱚᱸ ᱢᱟᱫ ᱨᱮᱭᱟᱜ ᱠᱤ ᱚᱱᱟ ᱤᱭᱟᱹ ᱨᱮᱭᱟᱜ ᱠᱚ ᱵᱮᱱᱟᱣᱟ ᱠᱟᱹᱥᱤ ᱥᱮ ᱥᱩᱲᱟ. ᱠᱚ ᱢᱮᱛᱟᱜ ᱟ
ᱦᱮᱸ ᱟᱞᱮ ᱚᱱᱛᱮ ᱫᱚ ᱱᱤᱛᱚᱜ ᱫᱚ ᱢᱟᱫ ᱨᱮᱱᱟᱜ ᱜᱮᱠᱚ ᱡᱩᱛ ᱜᱮᱭᱟ
ᱦᱳᱭ ᱦᱳᱭ ᱢᱟᱫ ᱠᱚᱨᱮᱱᱟᱜ ᱦᱚᱸ ᱠᱚ ᱡᱩᱛᱟ ᱟᱨ ᱥᱤᱸᱫᱩᱨᱤ ᱵᱮᱱ ᱟᱸᱡᱚᱢ ᱠᱟᱜ ᱜᱮ ᱥᱤᱫᱷᱩᱨᱤ ᱫᱟᱨᱮ ᱨᱮᱭᱟᱜ ᱠᱚᱛᱱᱟ ᱛᱟᱦᱮᱱ ᱜᱮ ᱰᱟᱹᱨ ᱨᱮᱭᱟᱜ
ᱦᱩᱸ
ᱚᱱᱟ ᱚᱱᱟᱛᱮ ᱚᱱᱟ ᱟᱨ ᱚᱱᱟ ᱟᱨ ᱚᱱᱟ ᱥᱤᱲᱟ. ᱟᱨ ᱴᱚᱨᱚᱰᱟᱝ ᱜᱮ ᱚᱰᱟᱣ ᱜᱟᱱᱚᱜᱼᱟ ᱢᱤᱫ ᱥᱚᱸᱜᱮ ᱛᱮᱜᱮ ᱚᱰᱟᱣ ᱟᱞᱮ ᱵᱟᱠᱷᱟᱡ ᱫᱚ ᱵᱟᱝ ᱡᱩᱛᱩᱜᱼᱟ ᱴᱚᱰᱟᱝ ᱢᱚᱛᱚᱡ ᱫᱚ
ᱦᱮ ᱜᱚᱢᱠᱮ ᱚᱱᱛᱮ ᱫᱚ ᱠᱷᱮᱛ ᱠᱚᱨᱮ ᱫᱚ ᱵᱟᱞᱤᱧ ᱧᱮᱞ ᱠᱟᱜ ᱠᱚᱣᱟ ᱜᱟᱰᱟ ᱠᱚᱨᱮ ᱠᱚ ᱚᱰᱟᱣ ᱜᱮᱭᱟ
ᱦᱳᱭ ᱦᱳᱭ ᱟᱨ ᱜᱟᱰᱟ ᱠᱚᱨᱮ ᱫᱚ ᱱᱚᱝᱠᱟ ᱫᱚ ᱠᱟᱹᱴᱤᱡ ᱢᱟᱴᱤᱭᱟᱹ ᱫᱚ ᱵᱟᱵᱮᱱ ᱚᱰᱟᱨ ᱫᱟᱲᱮᱭᱟᱜᱼᱟ ᱥᱮ ᱢᱟᱨᱟᱝ ᱢᱟᱨᱟᱝ ᱥᱮᱬᱦᱟ ᱫᱚᱨᱠᱟᱨᱟ ᱢᱟᱨᱟᱝ ᱢᱟᱨᱟᱝ ᱥᱤᱨᱦᱟ ᱫᱚᱨᱠᱟᱨᱟ ᱢᱟᱨᱟᱝ ᱧᱚᱜ ᱜᱮ ᱴᱚᱨᱚᱰᱟᱝ ᱫᱚᱨᱠᱟᱨᱟ ᱫᱟᱜ ᱛᱚ ᱟᱵᱮᱱ ᱴᱚᱨᱚᱰᱟᱝ ᱨᱮ ᱠᱷᱳᱲᱪᱚᱭ ᱦᱩᱭᱩᱜ ᱛᱟᱵᱮᱱᱟ ᱟᱨᱠᱷᱟᱱ ᱫᱚ ᱦᱟᱹᱠᱩ ᱫᱚ ᱵᱟᱝᱠᱚ ᱵᱚᱞᱚᱜᱼᱟ ᱥᱮ
ᱦᱮᱸ ᱟᱪᱷᱟ ᱜᱚᱢᱠᱮ
ᱛᱟᱦᱞᱮ ᱜᱚᱝᱠᱮ ᱟᱯᱮ ᱥᱮᱫ ᱫᱚ ᱵᱤᱨ ᱠᱚᱫᱚ ᱢᱮᱱᱟᱜ ᱟᱥᱮ ᱵᱟᱝ
ᱦᱮᱸ ᱤᱴ ᱠᱚ
ᱵᱤᱨ
ᱵᱤᱨ ᱠᱚᱫᱚ ᱜᱚᱢᱠᱮ ᱥᱟᱹᱜᱤᱧ ᱧᱚᱜ ᱜᱮᱭᱟ
ᱛᱟᱦᱞᱮ ᱩᱫ ᱯᱩᱴᱠᱟᱹ ᱫᱚ ᱵᱟᱝ ᱯᱮ ᱧᱟᱢ ᱠᱚᱣᱟ
ᱧᱟᱢ ᱫᱚᱵᱮᱱ ᱧᱟᱢ ᱠᱚᱣᱟ ᱥᱮᱱᱚᱜ ᱟᱠᱚ ᱵᱷᱳᱨ ᱵᱷᱳᱩᱨᱛᱮ ᱥᱟᱭᱠᱮᱞ ᱠᱚᱛᱮ
ᱦᱳᱭ ᱦᱳᱭ ᱥᱟᱭᱠᱮᱞ ᱠᱚᱛᱮ ᱵᱷᱳᱨ ᱵᱷᱳᱨᱛᱮ
ᱦᱮᱸ ᱟᱨ ᱵᱤᱧ ᱠᱚᱦᱚᱸ ᱫᱚ ᱡᱟᱹᱥᱛᱤ ᱠᱚ ᱛᱩᱫᱩᱜ ᱟᱥᱮ
ᱦᱳᱭ ᱦᱳᱭ ᱱᱚᱛᱮ ᱦᱚᱸ ᱵᱤᱧ ᱠᱚ ᱡᱟᱹᱥᱛᱤ ᱠᱟᱱ ᱜᱮᱭᱟ ᱠᱚ ᱫᱚᱢᱮ ᱜᱮᱠᱚ ᱡᱟᱹᱥᱛᱤ ᱡᱟ. ᱥᱛᱤ ᱠᱟᱱ ᱜᱮᱭᱟ ᱱᱚᱜ ᱚᱚᱭ ᱛᱚ ᱛᱩᱫᱩᱜ ᱵᱟᱲᱟᱜ ᱠᱟᱱ ᱜᱮᱭᱟ ᱠᱚ
ᱦᱮᱸ ᱟᱫᱚ ᱩᱫ ᱠᱚᱫᱚ ᱵᱟᱹᱲᱛᱤ ᱠᱚ ᱡᱚᱢ ᱟᱥᱮ
ᱦᱮᱸ ᱦᱮᱸ ᱩᱫ ᱠᱚᱫᱚ ᱵᱟᱹᱲᱛᱤ ᱜᱮᱠᱚ ᱡᱚᱢᱟ ᱟᱨ ᱩᱫ ᱠᱚᱨᱮ ᱜᱮ ᱵᱤᱥᱤ ᱠᱚ ᱧᱟᱢᱚᱜ ᱛᱟᱦᱮᱱᱟ
ᱦᱮᱸ ᱟᱹᱰᱤ ᱦᱚᱲ ᱠᱚ ᱧᱟᱢ ᱵᱟᱲᱟ ᱠᱟᱠᱚᱣᱟ ᱚᱱᱟ ᱛᱮ ᱫᱚ ᱩᱱᱟᱹᱜ ᱵᱟᱝᱠᱚ ᱥᱮᱱᱚᱜ ᱜᱮᱭᱟ
ᱦᱳᱭ ᱟᱫᱚ ᱱᱚᱛᱮ ᱫᱚ ᱡᱟᱦᱟᱸᱭ ᱩᱫ ᱡᱚᱢ ᱦᱚᱲ ᱫᱚ ᱩᱱᱠᱩ ᱫᱚ ᱡᱟᱦᱟᱸᱟᱭ ᱥᱤᱵᱤᱞ ᱠᱚ ᱵᱩᱡ ᱠᱟᱫ ᱫᱚ ᱩᱱᱠᱩ ᱫᱚ ᱪᱟᱞᱟᱜ ᱜᱮᱭᱟ ᱠᱚ᱾ ᱚᱱᱠᱟ ᱵᱚᱛᱚᱨ ᱫᱮᱭᱟ ᱠᱟᱛᱮᱫ ᱦᱚᱸ ᱦᱮᱸ ᱵᱚᱛᱚᱨ ᱫᱮᱭᱟ ᱠᱟᱛᱮᱜ ᱦᱚᱸᱠᱚ ᱪᱟᱞᱟᱜ ᱜᱮᱭᱟ ᱩᱱᱠᱩ ᱫᱚ᱾
ᱦᱮᱸᱻ ᱟᱹᱴᱷᱱᱤ ᱭᱟᱠᱚ
ᱦᱮᱸ ᱟᱠᱷᱨᱤᱧ ᱦᱚᱸᱠᱚ ᱟᱠᱷᱨᱤᱧ ᱜᱮᱭᱟ ᱡᱮᱸ
ᱦᱮᱸ ᱡᱚᱢ ᱟᱠᱚ ᱯᱮᱲᱟ ᱠᱚᱠᱚ ᱤᱫᱤ ᱦᱚᱴᱚ ᱟᱠᱚᱣᱟ᱾
ᱦᱚᱭ ᱦᱚᱭ ᱱᱚᱛᱮ ᱦᱚᱸ ᱚᱱᱠᱟ ᱜᱮ ᱥᱟᱺᱜᱤᱧ ᱟᱫᱚᱢ ᱟᱫᱚᱢ ᱥᱮᱫ ᱫᱚ ᱵᱤᱨ ᱠᱚ ᱵᱟᱹᱱᱩᱜ ᱟᱥᱮ ᱛᱟᱦᱚᱞᱮ ᱠᱷᱟᱡ ᱫᱚ ᱡᱟᱦᱟᱸᱭ ᱠᱚᱨᱮᱱ ᱯᱮᱲᱟ ᱠᱚ ᱢᱮᱱᱟᱜ ᱠᱚᱣᱟ ᱩᱱᱠᱩ ᱫᱚ ᱟᱹᱜᱩ ᱠᱟᱛᱮᱫ ᱰᱷᱮᱨ ᱧᱚᱜ ᱟᱹᱜᱩᱛᱮᱫ ᱤᱫᱤ ᱦᱚᱴᱚ ᱟᱠᱚᱣᱟ ᱠᱚ ᱠᱤ ᱟᱠᱚ ᱦᱚᱸᱠᱚ ᱦᱤᱡᱩᱜᱼᱟ ᱦᱟᱞᱟᱝ ᱞᱟᱹᱜᱤᱫ
ᱚᱱᱟ ᱦᱚ ᱠᱟᱛᱷᱟ ᱠᱟᱱ ᱜᱮᱭᱟ
ᱛᱟᱦᱚᱞᱮ ᱜᱚᱝᱠᱮ ᱥᱮᱸᱫᱽᱨᱟ ᱠᱚ ᱫᱚ ᱟᱵᱮᱱ ᱫᱚ ᱵᱟᱵᱮᱱ ᱪᱟᱞᱟᱣ ᱵᱟᱲᱟᱜ ᱜᱮᱭᱟ ᱛᱟᱦᱚᱞᱮ
ᱩᱱᱟᱹᱜ ᱫᱚ ᱵᱟᱠᱤᱧ ᱪᱟᱞᱟᱣ ᱵᱟᱱᱟᱜ ᱜᱮᱭᱟ
ᱦᱳᱭ ᱦᱳᱭ ᱱᱚᱛᱮ ᱠᱚ‌ ᱥᱮᱸᱫᱽᱨᱟ ᱫᱚ ᱦᱮᱸ ᱦᱳᱭ ᱱᱚᱛᱮ ᱫᱚ ᱥᱮᱸᱫᱽᱨᱟ ᱠᱚ ᱫᱚ ᱱᱚᱝᱠᱟ ᱫᱤᱱᱟᱹᱢ ᱜᱮ ᱪᱟᱞᱟᱜ ᱦᱩᱭᱩᱜᱼᱟ
ᱦᱳᱭ ᱠᱩᱞᱟᱹᱭ ᱠᱚ ᱜᱩᱰᱩ ᱠᱚ ᱢᱟᱪᱚ ᱦᱮᱱᱟᱜ ᱠᱚ ᱜᱮ ᱟᱵᱚ ᱥᱟᱱᱛᱟᱲ ᱦᱚᱲ ᱦᱚᱯᱚᱱ ᱢᱟᱪᱚ ᱜᱩᱰᱩ ᱠᱚᱵᱚᱱ ᱢᱚᱪᱚ ᱵᱚᱱ ᱡᱚᱢ ᱠᱚᱜᱮ
ᱩᱱᱠᱩ ᱜᱮ ᱥᱮᱸᱫᱽᱨᱟ ᱵᱟᱲᱟ ᱠᱚ ᱦᱩᱭᱩᱜᱼᱟ
ᱟᱵᱚ ᱥᱟᱱᱛᱟᱲ ᱜᱮᱛᱚ ᱡᱟᱥᱛᱤ ᱠᱚ ᱡᱚᱢ ᱠᱚᱣᱟ
ᱦᱳᱭ ᱦᱳᱭ ᱛᱟᱦᱚᱞᱮ ᱜᱚᱢᱠᱮ ᱛᱤᱦᱮᱧ ᱫᱚ ᱪᱮᱫ ᱠᱚ ᱩᱛᱩ ᱦᱩᱭ ᱞᱮᱱᱟ
ᱫᱚ ᱛᱤᱦᱤᱧ ᱫᱚ ᱮ ᱟᱞᱩ ᱜᱚᱴᱟ ᱠᱚ ᱟᱞᱩ ᱵᱷᱟᱹᱡᱤ
ᱟᱪᱪᱷᱟ ᱟᱪᱪᱷᱟ ᱟᱪᱪᱷᱟ ᱱᱟᱯᱟᱭ ᱜᱮ
ᱛᱟᱦᱚᱞᱮ ᱟᱵᱤᱱ ᱪᱮᱫ
ᱛᱮᱦᱮᱧ ᱫᱚ ᱩᱛᱩ ᱦᱩᱭ ᱞᱮᱱᱟ ᱡᱤᱞ ᱜᱮ ᱩᱛᱩ ᱦᱩᱭ ᱞᱮᱱᱟ
ᱵᱟᱡᱟᱨ ᱨᱮᱱ ᱥᱤᱢᱜᱮ ᱛᱤᱦᱤᱧ ᱫᱚ
ᱚ
ᱟᱨ ᱦᱟᱹᱠᱩ ᱛᱷᱚᱲᱟ ᱠᱚ ᱛᱟᱦᱮᱸ ᱞᱮᱱᱟ ᱥᱟᱵ ᱦᱩᱭ ᱞᱮᱱᱟ ᱯᱩᱠᱷᱨ ᱨᱮ ᱛᱟᱦᱚᱞᱮ ᱩᱱᱠᱩ ᱜᱮ ᱠᱟᱹᱴᱤᱡ ᱵᱷᱟᱡᱟᱼ ᱵᱷᱟᱹᱡᱤ ᱠᱟᱛᱮᱫ ᱡᱚᱢ ᱦᱩᱭᱱᱟ
ᱫᱟᱜ ᱡᱟᱹᱲᱤ ᱫᱤᱱ ᱛᱚ ᱦᱟᱹᱠᱩ ᱫᱚ ᱠᱚ ᱛᱩᱫᱩᱜ ᱜᱮᱭᱟ
ᱦᱳᱭ ᱦᱳᱭ ᱱᱚᱛᱮ ᱫᱚ ᱦᱟᱹᱠᱩ ᱫᱚ ᱫᱚᱢᱮ ᱡᱟᱹᱥᱛᱤ ᱜᱮ ᱦᱟᱜ ᱞᱮ ᱥᱟᱵ ᱠᱚᱣᱟ ᱱᱚᱣᱟ ᱦᱚ ᱵᱷᱟᱫᱚᱨ ᱡᱚᱠᱷᱚᱱᱮ ᱫᱟᱜᱟ ᱛᱚᱠᱷᱚᱱ ᱫᱚ ᱯᱩᱠᱷᱨᱤ ᱠᱚᱨᱮᱱ ᱦᱟᱹᱠᱩ ᱦᱚᱸᱛᱚ ᱠᱚ ᱨᱟᱠᱟᱵ ᱜᱮᱭᱟ ᱰᱷᱮᱨ ᱠᱚ ᱨᱟᱠᱟᱵ ᱟᱨ ᱱᱚᱝᱠᱟ ᱯᱩᱠᱷᱨᱤ ᱠᱚ ᱵᱚᱜᱚᱡ ᱞᱮᱱᱠᱷᱟᱱ ᱫᱚ ᱢᱟ ᱞᱟᱹᱴᱩ ᱦᱟᱹᱠᱩ ᱠᱚ ᱢᱟᱪᱚ ᱦᱚᱸᱠᱚ ᱧᱟᱢᱚᱜ ᱜᱮᱭᱟ ᱛᱚᱫᱚ ᱟᱠᱚ
ᱦᱩ ᱛᱚ ᱚᱱᱟ ᱯᱩᱠᱷᱨᱤ ᱠᱚ ᱜᱟᱰᱟ ᱠᱚ ᱵᱟᱱᱩᱜ ᱛᱟᱯᱮᱭᱟ ᱡᱟᱹᱥᱛᱤ ᱫᱚ
ᱦᱮᱸ ᱦᱮᱸ ᱛᱟᱦᱚᱞᱮ ᱟᱯᱮ ᱫᱚ ᱱᱚᱣᱟ ᱵᱟᱡᱟᱨ ᱠᱚᱨᱮ ᱜᱮᱯᱮ ᱠᱤᱨᱤᱧ ᱵᱟᱲᱟ ᱠᱚᱣᱟ
ᱦᱮᱸ ᱵᱟᱡᱟᱨ ᱠᱚᱨᱮ ᱜᱮᱞᱮ ᱠᱤᱨᱤᱧ ᱵᱟᱲᱟ
ᱦᱮᱸ
ᱯᱩᱴᱠᱟᱹ ᱠᱚᱦᱚ ᱵᱟᱡᱟᱨ ᱠᱚᱨᱮ ᱠᱚ ᱟᱜᱩᱭᱟ ᱚᱱᱟ ᱜᱮᱞᱤᱧ ᱠᱤᱨᱤᱧᱟ
ᱦᱳᱭ ᱦᱳᱭ ᱟᱫᱚ ᱵᱟᱝ ᱛᱟᱦᱮᱱ ᱠᱷᱟᱡ ᱫᱚ ᱪᱮᱠᱟᱭ ᱦᱩᱭᱩᱜᱼᱟ ᱥᱮ ᱜᱚᱢᱠᱮ
ᱦᱮᱸ ᱦᱮᱸ ᱛᱟᱦᱚᱞᱮ ᱟᱯᱮ ᱟᱯᱮ ᱦᱚ ᱯᱮ ᱠᱤᱨᱤᱧ-ᱟ ᱥᱮ ᱪᱮᱫ
ᱵᱟᱝ ᱱᱚᱛᱮ ᱫᱚ ᱠᱤᱨᱤᱧ ᱫᱚ ᱵᱟᱝᱞᱮ ᱠᱤᱨᱤᱧᱟ ᱱᱚᱝᱠᱟ ᱫᱚ ᱡᱚᱠᱷᱚᱱ ᱵᱟᱝ ᱛᱟᱦᱮᱱᱟ ᱛᱚᱠᱷᱚᱱᱜᱤ ᱠᱤᱨᱤᱧ ᱦᱳᱭ ᱦᱳᱭ ᱥᱩᱨ ᱜᱤᱭᱟ ᱵᱟᱲᱜᱮ ᱠᱷᱚᱱ ᱵᱮᱱ ᱩᱰᱩᱠ ᱟᱠᱟᱱ ᱥᱮᱜᱮ ᱵᱟᱨᱯᱮ ᱡᱟᱸᱜᱟ ᱠᱚ ᱵᱮᱱ ᱛᱟᱲᱟᱢ ᱠᱟᱜ ᱥᱮᱜᱮ ᱵᱮᱱ ᱧᱟᱢᱟ ᱵᱤᱨ ᱜᱮᱵᱮᱱ ᱵᱚᱞᱚᱱᱮᱫ ᱠᱚᱣᱟ
ᱦᱩᱸ ᱵᱤᱨ ᱫᱷᱟᱨᱟ ᱨᱮ ᱜᱮ ᱚᱲᱟᱜ
ᱦᱳᱭ ᱦᱳᱭ
ᱚᱱᱟ ᱦᱚᱸ ᱵᱷᱟᱹᱜᱮ ᱜᱮ
ᱦᱮᱸ
ᱛᱟᱦᱮᱞᱮ ᱜᱚᱢᱠᱮ ᱟᱯᱮᱥᱮᱫ ᱫᱚ ᱴᱷᱟᱠᱩᱨ ᱠᱚᱫᱟ ᱠᱚ ᱦᱮᱡ ᱵᱟᱲᱟᱜ ᱛᱚ
ᱵᱟᱝ ᱜᱚᱢᱠᱮ ᱱᱚᱛᱮ ᱫᱚ ᱦᱟᱹᱠᱩ ᱦᱟᱹᱛᱤ ᱠᱚᱫᱚ ᱵᱟᱝ ᱠᱚ ᱦᱤᱡᱩᱜᱼᱟ ᱚᱱᱠᱟ ᱢᱤᱫ ᱵᱟᱨᱭᱟ ᱫᱚᱞ ᱤᱭᱟᱹ ᱠᱷᱚᱱ ᱠᱚ ᱜᱟᱛᱮ ᱠᱷᱚᱱ ᱠᱚ ᱪᱷᱩᱰᱣ ᱞᱮᱱ ᱠᱷᱟᱱᱡ ᱠᱚ ᱦᱤᱡᱩᱜᱼᱟ
ᱚᱸ ᱢᱮᱭᱟᱭ ᱴᱷᱟᱹᱠᱩᱨ ᱞᱟᱜᱟ ᱠᱚᱫᱚ ᱵᱤᱱ ᱥᱮᱱᱚᱜ ᱜᱮᱭᱟ ᱛᱚ
ᱦᱮᱸ
ᱴᱷᱟᱹᱠᱩᱨ ᱞᱟᱜᱟ ᱠᱚᱫᱚ ᱵᱤᱱ ᱥᱮᱱᱚᱜ ᱜᱮᱭᱟ ᱛᱚ
ᱦᱳᱭ ᱟᱹᱞᱤᱧ ᱢᱟ ᱵᱟᱹᱞᱤᱧ ᱪᱟᱞᱟᱣ ᱵᱟᱲᱟ ᱠᱟᱱᱟ
ᱩᱸ ᱟᱯᱮ ᱟᱛᱳ ᱨᱮᱱ ᱵᱚᱭᱮᱥ ᱠᱚ
ᱦᱮᱸ ᱦᱮᱸ
ᱩᱱᱠᱩ ᱪᱟᱞᱟᱜ ᱜᱮᱭᱟ ᱠᱚ᱾
ᱚᱱᱟᱫᱚ ᱦᱮᱱᱟᱜ ᱠᱚᱣᱟ ᱜᱮᱠᱚ ᱪᱟᱞᱟᱣᱟ ᱥᱟᱱᱟᱢ ᱠᱚᱜᱮ᱾
ᱦᱩᱸ ᱦᱩᱸ
ᱛᱟᱦᱚᱞᱮ
ᱞᱟᱹᱭᱵᱮᱱ
ᱛᱟᱦᱚᱞᱮ ᱥᱩᱠᱨᱤ ᱠᱚᱫᱚ ᱥᱮᱸᱫᱽᱨᱟ ᱠᱚᱜᱮᱭᱟ ᱠᱚᱛᱚ?
ᱦᱚᱭ ᱦᱚᱭ ᱥᱩᱠᱨᱤ ᱠᱚᱫᱚ ᱥᱮᱸᱫᱽᱨᱟ ᱦᱩᱭᱩᱜ ᱜᱮᱭᱟ ᱚᱱᱟ ᱥᱩᱥᱱᱤ ᱵᱩᱨᱩ ᱵᱤᱱ ᱟᱸᱡᱚᱢ ᱟᱠᱟᱫ? ᱥᱩᱥᱱᱤ ᱵᱩᱨᱩ ᱵᱤᱱ ᱟᱸᱡᱚᱢ ᱠᱟᱜ ᱛᱚ?
ᱦᱮᱸ ᱥᱩᱥᱱᱤ ᱵᱩᱨᱩ ᱫᱚ ᱞᱤᱧ ᱟᱸᱡᱚᱢ ᱟᱠᱟᱜ ᱜᱮᱭᱟ᱾
ᱦᱚᱭ ᱚᱸᱰᱮ ᱥᱮᱸᱫᱽᱨᱟ ᱦᱳᱭᱱᱟ ᱱᱚᱶᱟ ᱡᱷᱟᱱᱴᱤ ᱯᱟᱛᱟ ᱞᱟᱦᱟ ᱦᱤᱞᱚᱜ ᱦᱩᱭᱱᱟ ᱾ ᱡᱷᱟᱱᱴᱤ ᱯᱟᱛᱟ ᱵᱮᱱ ᱟᱸᱡᱚᱢ ᱠᱟᱜᱼᱟ? ᱦᱚᱭ ᱛᱟᱦᱞᱮ ᱚᱸᱰᱮ ᱦᱚᱸ ᱪᱟᱞᱟᱣ ᱦᱩᱭ ᱞᱮᱱᱟ ᱚᱸᱰᱮ ᱟᱨᱠᱤ ᱠᱤᱻ ᱚᱱᱟ ᱤᱭᱟᱹ ᱴᱟᱺᱰᱤ ᱨᱮ ᱡᱟᱦᱟᱸ ᱠᱚ ᱢᱮᱛᱟᱜᱼᱟ ᱚᱸᱰᱮ ᱛᱮᱦᱮᱧ ᱠᱚ ᱪᱟᱞᱟᱜ-ᱟ ᱥᱮ, ᱢᱤᱫ ᱫᱤᱱ ᱞᱟᱦᱟ ᱠᱚ ᱪᱟᱞᱟᱜᱼᱟ ᱥᱮᱸᱫᱽᱨᱟ ᱞᱟᱹᱜᱤᱫ ᱛᱮ
ᱦᱮᱸ
ᱛᱟᱦᱚᱞᱮ ᱠᱷᱟᱡ ᱫᱚ ᱚᱸᱰᱮ ᱪᱟᱞᱟᱣ ᱦᱩᱭ ᱞᱮᱱᱟ ᱚᱸᱰᱮ ᱟᱹᱰᱤ ᱠᱚ ᱤᱭᱟᱹᱣ ᱠᱟᱫ ᱛᱟᱦᱮᱱᱟ᱾ ᱮᱱᱮᱡ ᱥᱮᱨᱮᱧ ᱠᱚ ᱮᱱᱮᱡ ᱥᱮᱨᱮᱧᱮᱫ ᱛᱟᱦᱮᱸ ᱱᱟᱠᱚ ᱦᱟᱯᱲᱟᱢ ᱠᱚ
ᱦᱩᱸ
ᱟᱫᱚ ᱟᱹᱰᱤ ᱢᱚᱸᱡᱽ ᱵᱩᱡᱩᱜ ᱠᱟᱱ ᱛᱟᱦᱮᱸᱱᱟ ᱵᱟᱱᱟᱢ ᱠᱚᱠᱚ ᱤᱫᱤ ᱠᱟᱫ ᱛᱟᱦᱮᱸᱱᱟ᱾
ᱦᱮᱸ
ᱵᱟᱱᱟᱢ ᱛᱤᱨᱭᱳ ᱠᱚ ᱟᱨ ᱠᱚ ᱥᱮᱨᱮᱧᱮᱫ ᱛᱟᱦᱮᱸᱱᱟ ᱟᱫᱚ ᱚᱸᱰᱮ ᱫᱚ ᱮᱠᱮᱱ ᱠᱚᱲᱟ ᱦᱚᱯ ᱯᱚᱱ ᱛᱚ
ᱟᱭᱳ ᱦᱚᱲ ᱠᱚᱫᱚ ᱯᱟᱛᱟ ᱦᱤᱞᱩ ᱠᱚ ᱥᱮᱱᱚᱜ-ᱟ ᱛᱚ
ᱯᱟᱛᱟ ᱦᱮᱸ ᱯᱟᱛᱟ ᱧᱮᱞ ᱫᱚ ᱡᱚᱛᱚ ᱦᱚᱲ ᱜᱮᱠᱚ ᱪᱟᱞᱟᱜ-ᱟ ᱠᱚ᱾
ᱦᱮᱸ
ᱱᱚᱰᱮ ᱥᱩᱥᱱᱤ ᱵᱩᱨᱩ ᱨᱮ ᱢᱟᱨᱟᱝ ᱵᱩᱨᱩ ᱵᱚᱸᱜᱟ ᱵᱩᱨᱩ ᱦᱩᱭᱩᱜ-ᱟ ᱾ ᱚᱸᱰᱮ ᱠᱚ ᱪᱟᱞᱟᱜ ᱜᱮ ᱛᱟᱦᱮᱱᱟ᱾
ᱦᱩᱸ ᱟᱹᱞᱤᱧ ᱦᱚᱸ ᱞᱤᱧ ᱟᱸᱡᱚᱢ ᱟᱠᱟᱜ ᱜᱮᱭᱟ᱾
ᱦᱚᱭ ᱠᱟᱨᱛᱤᱠ ᱵᱚᱸᱜᱟ ᱦᱩᱭᱩᱜ ᱫᱚ ᱡᱟᱦᱟᱸ
ᱦᱮᱸ
ᱚᱸᱰᱮ ᱫᱚᱢᱮ ᱦᱚᱲ ᱠᱚ ᱦᱤᱡᱩᱜᱼᱟ ᱦᱟᱱᱛᱮ ᱱᱟᱛᱮ ᱠᱷᱚᱡ ᱵᱟᱨᱦᱮ ᱠᱷᱚᱱ ᱦᱚᱸ ᱧᱮᱧᱮᱞ ᱠᱚ ᱟᱵᱮᱱ ᱫᱚ ᱛᱟᱦᱞᱮ ᱵᱮᱱ ᱦᱮᱡ ᱵᱟᱲᱟ ᱟᱠᱟᱱᱟ ᱥᱮ ᱵᱟᱝ ᱦᱳᱭ ᱦᱳᱭ ᱦᱤᱡᱩᱜ ᱵᱮᱱ ᱱᱮᱥ ᱦᱟᱜ
ᱦᱮᱸ ᱛᱤᱥ ᱦᱳᱭᱳᱜ-ᱟ
ᱚᱱᱟ ᱠᱟᱨᱛᱤᱠ ᱵᱚᱸᱜᱟ ᱥᱚᱨᱦᱟᱭ ᱵᱚᱸᱜᱟ ᱡᱟᱦᱟᱸ ᱠᱚ ᱞᱟᱹᱭᱮᱫ ᱫᱚ